ᱦᱮᱞᱳ
ᱦᱮᱸ ᱦᱮᱞᱳ ᱟᱸᱡᱚᱢᱚᱜ ᱠᱟᱱᱟ
ᱦᱩᱸ ᱟᱸᱡᱚᱢᱚᱜ ᱠᱟᱱ ᱜᱮᱭᱟ
ᱦᱮᱸ ᱛᱚ
ᱪᱮᱫ ᱮᱢ ᱪᱤᱠᱟᱹᱭᱮᱫᱟ
ᱱᱚᱜᱼᱚᱭ ᱡᱚᱢ ᱵᱟᱲᱟ ᱦᱩᱭᱱᱟ ᱟᱫᱚ ᱠᱟᱹᱴᱤᱡ ᱦᱤᱱᱟᱹᱧ ᱜᱮᱭᱟᱹ ᱫᱩᱲᱩᱵ ᱠᱟᱹᱱᱟᱧ
ᱚ
ᱟᱢ ᱫᱚ
ᱤᱧᱦᱚᱸ ᱡᱚᱢ ᱵᱟᱲᱟ ᱠᱟᱛᱮᱫ ᱤᱧᱦᱩᱧ ᱫᱩᱲᱩᱵ ᱟᱠᱟᱱ ᱜᱮᱭᱟ
ᱚ
ᱟᱨ ᱦᱮᱸ ᱵᱷᱟᱜᱮ ᱜᱮ ᱢᱤᱱᱟᱹᱧᱟ ᱱᱤᱛᱚᱜ ᱫᱚ
ᱚ
ᱥᱤᱛᱚᱝ ᱠᱟᱫᱟᱭ ᱥᱮ ᱚᱱᱛᱮ ᱫᱟᱜ ᱮᱫᱟᱭ ᱟᱯᱮ ᱥᱮᱫ ᱫᱚ
ᱵᱟᱝ ᱥᱤᱛᱩᱝ ᱦᱚᱸ ᱵᱟᱭ ᱥᱤᱛᱩᱝ ᱠᱟᱫᱟ ᱫᱟᱜ ᱦᱚᱸ ᱵᱟᱭ ᱫᱟᱜ ᱮᱫᱟ ᱛᱟᱞᱟ ᱢᱟᱞᱟ ᱨᱮ ᱦᱮᱱᱟᱜᱼᱟ
ᱚ ᱦᱚ ᱟᱪᱪᱷᱟ ᱟᱞᱮᱥᱮᱫ ᱫᱚ ᱠᱟᱹᱴᱤᱡ ᱥᱤᱛᱩᱝ ᱥᱤᱛᱩᱝ ᱧᱮᱞᱚᱜ ᱠᱟᱱᱟ ᱠᱟᱹᱴᱤᱡ
ᱟᱹᱰᱤ ᱫᱤᱱ ᱯᱚᱨᱮ ᱥᱮᱛᱳᱝ ᱠᱮᱫᱟᱭ ᱡᱟᱹᱱᱤᱡ ᱠᱷᱟᱱ
ᱦᱮᱸ ᱦᱮᱸ ᱟᱹᱰᱤ ᱫᱤᱱ ᱯᱚᱨᱮ ᱜᱮ ᱦᱮᱸ ᱠᱟᱸ ᱠᱟᱪᱟᱣ ᱠᱮᱫ ᱜᱮᱭᱟᱞᱮ ᱠᱟᱹᱴᱤᱡ ᱫᱚ ᱦᱮᱸ
ᱩ
ᱚᱱᱟ ᱠᱷᱟᱹᱛᱤᱨ ᱜᱮ ᱵᱟᱞᱮ ᱚ ᱚᱱᱟ ᱞᱟᱹᱜᱤᱫ ᱜᱮ ᱵᱟᱞᱮ ᱡᱟᱹᱯᱤᱫ ᱮᱫᱟ ᱟᱞᱮ ᱫᱚ ᱦᱟᱯᱮ ᱤᱭᱟᱹ ᱫᱟᱜ ᱠᱚ ᱦᱮᱡ ᱢᱮᱡᱚᱜᱼᱟ ᱱᱚᱣᱟ ᱱᱮᱛᱟᱨᱟᱜ ᱥᱤᱛᱩᱝ ᱫᱚ ᱥᱮ ᱵᱟᱢ ᱵᱩᱡᱽ ᱫᱟᱲᱮᱭᱟᱜᱼᱟ ᱡᱚᱠᱷᱚᱱ ᱛᱚᱠᱷᱚᱱ ᱫᱟᱜ ᱦᱤᱡᱩᱜᱼᱟ ᱦᱩᱸ
ᱦᱚᱨᱚᱜᱟᱭ ᱦᱚᱨᱚᱜ ᱠᱟᱠᱚ ᱦᱩᱭᱩᱜᱼᱟ
ᱦᱚᱨᱚᱜ ᱦᱮᱸ ᱦᱚᱨᱦᱚ ᱠᱟᱛᱮᱜ ᱨᱚᱦᱚᱲ ᱦᱩᱭᱩᱜ ᱠᱟᱱᱟ ᱚᱱᱠᱟ
ᱛᱟᱯᱚᱨᱮ ᱤᱭᱟᱹ ᱯᱟᱲᱦᱟᱣ ᱠᱚᱫᱚ ᱯᱟᱲᱦᱟᱜ ᱠᱟᱱ ᱜᱮᱭᱟᱢ ᱪᱮᱫᱠᱟ
ᱦᱮᱸ ᱯᱟᱲᱦᱟᱣ ᱵᱟᱲᱟ ᱦᱩᱭᱩᱜ ᱠᱟᱱᱟ ᱚᱱᱠᱟ ᱤᱭᱟᱹ ᱠᱷᱚᱵᱚᱨᱮᱢ ᱦᱟᱛᱟᱣ ᱛᱟᱣ ᱞᱮᱫᱟ ᱯᱚᱧᱪᱟᱭᱮᱛ ᱨᱮᱱᱟᱜ ᱤᱭᱟᱹ ᱯᱷᱚᱨᱚᱢ ᱯᱩᱨᱚᱱ ᱪᱟᱵᱟᱭᱱᱟ
ᱵᱟᱝ ᱵᱟᱝ ᱥᱚᱴᱷᱤᱠ ᱠᱷᱚᱵᱚᱨ ᱫᱚ ᱵᱟᱹᱧ ᱧᱟᱢ ᱟᱠᱟᱫᱟ ᱱᱤᱛᱚᱜ ᱦᱚᱸ ᱦᱟᱯᱮ ᱟᱹᱭᱩᱵ ᱢᱚᱫᱽᱫᱷᱮ ᱠᱷᱚᱵᱚᱨᱤᱧ ᱦᱟᱛᱟᱣᱟ ᱟᱹᱭᱩᱵ ᱢᱚᱫᱽᱫᱷᱮᱧ ᱡᱟᱱᱟᱣᱢᱟ ᱥᱮᱨᱚᱠᱚᱢ ᱯᱷᱳᱱ ᱯᱷᱳᱱ ᱟᱠᱚ ᱦᱩᱭᱩᱜᱼᱟ ᱵᱟᱠᱷᱟᱱ ᱫᱚ ᱢᱳᱵᱟᱭᱤᱞ ᱨᱮ ᱠᱟᱹᱴᱤᱡ ᱪᱮᱠ ᱦᱩᱭᱩᱜᱼᱟ ᱦᱟᱱᱛᱮ ᱱᱟᱛᱮ ᱠᱟᱹᱴᱤᱡ
ᱦᱮᱸ ᱦᱮᱸ
ᱢᱮᱛᱟᱫᱤᱧ ᱛᱟᱦᱮᱢ ᱟᱫᱚ ᱦᱤᱲᱤᱧ ᱠᱤᱫᱤᱧ ᱥᱮ ᱤᱧ ᱫᱚ
ᱚ ᱦᱳᱭ ᱞᱟᱹᱭᱟᱢ ᱠᱟᱱ ᱛᱟᱦᱮᱸᱧ ᱤᱭᱟᱹ ᱠᱷᱚᱵᱚᱨ ᱦᱟᱛᱟᱣ ᱢᱮᱥᱮ ᱢᱮᱱᱟᱜ ᱜᱮᱭᱟ ᱥᱮ ᱪᱟᱹᱞᱩᱜ ᱠᱟᱱ ᱜᱮᱭᱟ ᱥᱮ ᱠᱚ ᱵᱚᱱᱫᱚ ᱠᱮᱫᱟ ᱟᱨ ᱢᱤᱫᱴᱟᱝ ᱚᱱᱟ ᱩᱰᱩᱝ ᱟᱠᱟᱱ ᱫᱚ ᱤᱭᱟᱹ ᱨᱮᱱᱟᱜ
ᱪᱮᱛᱼᱟᱜ
ᱨᱮᱞᱣᱮ ᱨᱮᱱᱟᱜ
ᱨᱮᱞ ᱣᱮ ᱨᱮᱱᱟᱜ ᱤᱭᱟᱹ ᱮᱱ ᱴᱤ ᱯᱤ ᱥᱤ ᱥᱮ ᱜᱨᱩᱯ ᱰᱤ ᱥᱮ ᱟᱠᱟᱴᱟᱜ ᱯᱷᱨᱚᱢ ᱯᱷᱤᱞᱟᱯ ᱠᱮᱫᱟᱢ ᱪᱟᱞᱟᱜ ᱠᱟᱱᱟ ᱥᱮ ᱪᱮᱫ ᱵᱮᱯᱟᱨ
ᱦᱮᱸ ᱤᱭᱟᱹ ᱦᱮᱸ ᱪᱟᱞᱟᱜ ᱠᱟᱱᱟ
ᱯᱷᱤᱞᱟᱯᱟᱢ
ᱧᱮᱞ ᱫᱟᱹᱧ ᱯᱷᱮᱞᱟᱯ ᱤᱧ ᱮᱠᱷᱚᱱ ᱰᱮᱴ ᱫᱚ ᱢᱮᱱᱟᱜ ᱜᱮᱭᱟ ᱛᱚ ᱯᱷᱤᱞᱟᱯ ᱠᱟᱜ ᱦᱩᱭᱩᱜᱼᱟ ᱟᱢ ᱯᱟᱢ ᱦᱳᱭ ᱨᱮᱹᱞ ᱨᱮᱱᱟᱜ ᱛᱚ ᱟᱲᱟᱭᱥᱚ ᱴᱟᱠᱟ ᱜᱮ
ᱟᱫᱚ ᱯᱚᱨᱤᱠᱠᱷᱟ ᱟᱫᱚᱢ ᱪᱟᱞᱟᱣ ᱵᱟᱲᱟ ᱞᱮᱱᱟ ᱞᱟᱦᱟᱛᱮ ᱯᱷᱤᱞᱟᱯ ᱞᱮᱫᱟᱢ ᱛᱚ ᱞᱟᱦᱟᱛᱮ
ᱦᱮᱸ ᱪᱟᱞᱟᱣ ᱵᱟᱲᱟ ᱟᱠᱟᱱ ᱜᱤᱭᱟᱹᱧ
ᱟᱫᱚ ᱠᱩᱲᱤ ᱜᱤᱫᱽᱨᱟᱹ ᱛᱚ ᱠᱳᱞᱠᱟᱛᱟ ᱨᱮ ᱜᱮ ᱧᱩᱨᱩ ᱞᱮᱱᱟ ᱥᱮ
ᱦᱮᱸ ᱦᱮᱸ ᱠᱩᱲᱤ ᱜᱤᱫᱽᱨᱟᱹ ᱫᱚ ᱠᱚᱞᱠᱟᱛᱟ ᱜᱮᱠᱚ ᱮᱢ ᱜᱮᱭᱟ ᱛᱚ
ᱟᱞᱮ ᱫᱚ ᱚᱠᱟ ᱨᱚᱠᱚᱢ ᱠᱚᱲᱟ ᱜᱤᱫᱽᱨᱟᱹ ᱛᱚ ᱟᱹᱰᱤ ᱥᱟᱺᱜᱤᱧ ᱥᱟᱺᱜᱤᱧ ᱠᱚ ᱵᱷᱮᱡᱟ ᱠᱚᱫᱚ
ᱤᱭᱟᱹ ᱚᱱᱛᱮ ᱤᱭᱟᱹ ᱥᱮ ᱩᱲᱤᱥᱥᱟ ᱥᱮᱫ
ᱛᱚᱨ
ᱵᱷᱩᱵᱱᱮᱥᱥᱚᱨ ᱠᱚᱴᱚᱠ ᱦᱮᱸ ᱦᱮᱸ ᱩᱲᱤᱥᱥᱟ ᱥᱮᱫ ᱚᱱᱛᱮ ᱜᱮ ᱵᱤᱥᱤ ᱠᱚ ᱵᱷᱮᱡᱟᱼᱟ ᱟᱹᱱᱤᱡ
ᱩ
ᱠᱚᱲᱟ ᱜᱤᱫᱽᱨᱟᱹ ᱫᱚ
ᱟᱫᱚ ᱟᱲᱟᱭᱥᱚ ᱴᱟᱠᱟ ᱠᱟᱛᱮᱢ ᱯᱷᱚᱨᱚᱢ ᱯᱷᱤᱞᱟᱯᱚᱜ ᱚᱱᱟ ᱯᱚᱨᱤᱠᱷᱟ ᱞᱮᱠᱷᱟᱱ ᱯᱷᱮᱨᱚᱛ ᱫᱚᱟᱢ ᱠᱤᱱᱛᱩ ᱟᱫᱚ ᱪᱟᱞᱟᱣ ᱫᱚ ᱦᱟᱸᱰᱮ ᱥᱩᱫᱩ ᱠᱤᱢ ᱪᱟᱞᱟᱜᱼᱟ ᱠᱤ ᱚᱸᱰᱮ ᱫᱚ
ᱟᱪᱪᱷᱟ ᱟᱢᱟᱜ ᱯᱚᱭᱥᱟ ᱵᱚᱞᱚ ᱵᱟᱲᱟᱣ ᱠᱟᱱᱟ ᱚᱱᱠᱟ ᱤᱭᱟᱹ ᱯᱷᱮᱨᱚᱛ ᱮᱢ ᱧᱟᱢ ᱵᱟᱲᱟᱣ ᱠᱟᱫᱟ
ᱦᱮᱸ ᱧᱟᱢ ᱠᱟᱹᱫᱟᱹᱧ
ᱩᱠᱩᱨ ᱤᱧ ᱛᱚ ᱵᱟᱹᱧ ᱧᱟᱢ ᱟᱠᱟᱫᱟ ᱯᱷᱮᱨᱚᱛ
ᱵᱟᱢ ᱧᱟᱢ ᱟᱠᱟᱫᱟ ᱢᱤᱫ ᱫᱷᱟᱣ ᱵᱟᱢ ᱧᱟᱢ ᱟᱠᱟᱫᱟ
ᱟᱫᱚ ᱵᱟᱹᱧ ᱪᱮᱠ ᱠᱟᱫ ᱛᱤᱧᱟᱹ ᱩᱱᱟᱹᱜ ᱫᱚ ᱤᱧ ᱢᱚᱱᱮᱭᱫᱤᱧ ᱵᱟᱠᱷᱟᱱ ᱢᱮᱥᱮᱡᱽ ᱛᱚ ᱵᱟᱝ ᱦᱮᱡ ᱟᱹᱫᱤᱧᱟ ᱥᱮ ᱢᱮᱥᱮᱡᱽ ᱦᱤᱡᱩᱜᱼᱟ ᱠᱤ
ᱢᱮᱥᱮᱡᱽ ᱢᱮᱥᱮᱡᱽ ᱫᱚ ᱵᱟᱹᱧ ᱞᱟᱹᱭ ᱫᱟᱲᱮᱭᱟᱜ ᱠᱟᱱᱟ ᱠᱤᱱᱛᱩ ᱤᱼᱢᱮᱞ ᱦᱤᱡᱩᱜᱼᱟ
ᱤᱢᱮᱞᱨᱮ ᱢᱮᱞᱨᱮᱠᱚ ᱤᱭᱟᱹᱭᱟ
ᱢᱮᱞ ᱨᱮᱠᱚ ᱡᱟᱱᱟᱣ ᱟᱢᱟ ᱡᱮ ᱟᱢᱟᱜ ᱯᱚᱭᱥᱟ ᱮᱢᱟᱜ ᱢᱮᱭᱟᱞᱮ ᱯᱚᱨᱤᱠᱷᱟ ᱨᱮᱱᱟᱜ ᱚᱱᱟ ᱠᱚ ᱡᱟᱱᱟᱣᱟᱢᱟ
ᱚ ᱤᱧ ᱫᱚ ᱵᱟᱹᱧ ᱧᱟᱢ ᱵᱟᱲᱟᱣ ᱠᱟᱫᱟ
ᱵᱟ ᱤᱧ ᱫᱩᱧ ᱫᱤᱥᱟᱹᱭ ᱫᱟᱹᱧ ᱡᱮ ᱧᱟᱢ ᱠᱟᱹᱫᱟᱹᱧ
ᱟᱪᱪᱷᱟ
ᱟᱫᱚ ᱴᱷᱤᱠ ᱴᱷᱟᱠᱮᱢ ᱮᱢ ᱞᱮᱫᱟ ᱛᱚ ᱵᱮᱝᱠ ᱨᱮᱱᱟᱜ ᱰᱤᱴᱮᱞ ᱠᱚ
ᱦᱮᱸ ᱮᱢ ᱟᱠᱟᱫ ᱜᱮᱤᱭᱟᱹᱧ ᱛᱚ
ᱡᱩᱫᱤ ᱦᱳᱭ ᱢᱤᱫᱴᱟᱝ ᱥᱚᱝᱠᱷᱟ ᱜᱮ ᱵᱷᱩᱞ ᱮᱱᱟ ᱛᱟᱦᱚᱞᱮ ᱵᱟᱝ ᱟᱫᱚ ᱵᱷᱮᱨᱤ ᱵᱷᱮᱨᱤ ᱵᱟᱝ ᱵᱟᱝ ᱩᱱᱠᱩ ᱫᱚ ᱵᱷᱨᱤᱯᱷᱤᱠᱮᱥᱚᱱ ᱛᱚᱮ ᱵᱟᱝ ᱵᱷᱩᱞ ᱨᱮᱱᱟᱜ ᱠᱟᱛᱷᱟ ᱫᱚ ᱵᱟᱝ ᱠᱟᱱᱟ ᱛᱚ
ᱦᱮᱸ ᱦᱮᱸ ᱦᱮᱸ ᱵᱷᱩᱞ ᱨᱮᱱᱟᱜ ᱠᱟᱛᱷᱟ ᱫᱚ ᱵᱟᱝ ᱠᱟᱱᱟ ᱢᱮᱞᱮᱢ ᱮᱢ ᱮᱫᱟ ᱵᱟᱨ ᱵᱟᱨ ᱦᱮᱸᱥᱮ ᱚᱱᱟ ᱟᱢᱟᱜ ᱢᱮᱞ ᱨᱮᱜᱮ ᱢᱮᱥᱮᱡᱽ ᱮᱢ ᱠᱟᱱᱟ
ᱟᱫᱷᱟᱨ ᱱᱚᱢᱵᱚᱨ ᱠᱚᱦᱸᱚ ᱡᱚᱛᱚ ᱵᱮᱯᱟᱨ ᱮ ᱤᱭᱟᱹᱭᱟ ᱥᱮ ᱯᱷᱱ ᱱᱚᱢᱵᱟᱨ ᱠᱚ
ᱚᱱᱠᱟ ᱵᱟ ᱤᱧ ᱫᱚ ᱵᱟᱹᱧ ᱧᱮᱞ ᱠᱟᱫᱟ ᱡᱮ ᱦᱮᱡ ᱠᱟᱣᱫᱤᱧᱟ ᱢᱮᱱᱛᱮ ᱯᱚᱭᱥᱟ
ᱛᱟ ᱦᱮᱡ ᱠᱟᱜ ᱢᱮᱭᱟ ᱦᱳᱭᱛᱳ ᱩᱱᱟᱹᱜ ᱵᱟᱢ
ᱵᱟᱹᱧ ᱠᱷᱮᱭᱟᱞ ᱟᱠᱟᱫᱟ ᱦᱮᱸ ᱮᱢ ᱵᱟᱲᱟ ᱵᱟᱨ ᱫᱷᱟᱣ ᱯᱮ ᱫᱷᱟᱣᱤᱧ ᱯᱷᱤᱞᱟᱯ ᱞᱮᱫ ᱜᱮᱭᱟ ᱨᱮᱹᱞ ᱨᱮᱱᱟᱜ ᱫᱚ ᱯᱭᱟ ᱥᱮ ᱛᱤᱱᱟᱜ ᱤᱧ ᱯᱷᱤᱞᱟᱯ ᱪᱟᱞᱟᱣ ᱠᱟᱱᱟᱹᱧ
ᱚ ᱛᱟᱦᱚᱞᱮᱢ ᱧᱟᱢ ᱠᱟᱫᱟ ᱪᱮᱫ ᱞᱟᱜᱤᱫ ᱵᱟᱢ ᱧᱟᱢᱟ
ᱟ ᱟᱫᱚ ᱵᱟᱹᱧ ᱴᱷᱤᱠᱟᱹᱭ ᱫᱟ ᱛᱚ ᱚᱱᱟ ᱜᱮ
ᱦᱚᱸ ᱵᱟᱢ ᱞᱚᱠᱠᱷᱚᱣ ᱠᱟᱫᱟ ᱩᱱᱟᱹᱜ ᱫᱚ ᱡᱟᱹᱱᱤᱡ ᱠᱷᱟᱱ
ᱦᱩᱸ ᱦᱩᱸ ᱛᱟᱦᱚᱞᱮ ᱯᱚᱭᱥᱟ ᱠᱚᱫᱚ ᱯᱮ ᱧᱟᱢ ᱮᱫᱟ ᱥᱮ ᱵᱟᱝ ᱟᱯᱮ ᱫᱚ
ᱪᱮᱫ ᱨᱮᱱᱟᱜ ᱯᱩᱭᱥᱟᱹ
ᱚᱱᱟ ᱤᱭᱟᱹ ᱪᱮᱫ ᱠᱚ ᱩᱰᱩᱝ ᱟᱠᱟᱜ ᱫᱚ ᱡᱩᱵᱚᱥᱟᱛᱷᱤ ᱥᱮ ᱪᱮᱫ
ᱡᱩᱵᱚᱥᱟᱛᱷᱤ ᱫᱚ ᱦᱟᱯᱮ ᱱᱤᱛᱚᱜ ᱫᱚ ᱚᱠᱟᱨᱮᱢ ᱧᱟᱢᱟ ᱧᱟᱢ ᱞᱮᱠᱷᱟᱱ ᱫᱚ ᱵᱷᱟᱜᱤ ᱠᱚᱜᱼᱟ ᱛᱚ
ᱚ ᱟᱣᱨᱤ ᱠᱚ ᱤᱭᱟᱹᱭᱟ ᱵᱟᱝ
ᱵᱟ ᱛᱟᱦᱞᱮ ᱟᱢ ᱫᱚᱢ ᱧᱟᱢᱮᱫ ᱫᱚ ᱵᱚᱭᱟ ᱦᱚᱭ
ᱦᱩᱸ
ᱪᱮᱫ ᱵᱷᱟᱱᱰᱟᱨ ᱠᱚ ᱧᱩᱛᱩᱢ ᱯᱚᱨᱤᱵᱚᱨᱛᱚᱱ ᱠᱮᱫ ᱫᱚᱠᱚ
ᱚ ᱤᱭᱟᱹ ᱞᱚᱠᱠᱷᱤ ᱵᱷᱟᱱᱰᱟᱨ ᱠᱷᱚᱱᱟᱜ ᱠᱚ ᱚᱨᱱᱚᱯᱩᱨᱱᱟ ᱠᱮᱫ ᱫᱚ
ᱚ ᱚᱱᱱᱚᱯᱩᱱᱱᱟ
ᱦᱮᱸ ᱚᱱᱱᱚᱯᱩᱱᱱᱟ ᱵᱷᱟᱱᱰᱟᱨ ᱚᱱᱟ ᱦᱚᱸ ᱢᱤᱫ ᱫᱷᱟᱣ ᱜᱤᱧ ᱧᱟᱢ ᱠᱮᱫᱟ
ᱢᱤᱫ ᱫᱷᱟᱣ ᱜᱮ
ᱦᱮᱸ ᱢᱟᱱᱮ ᱤᱭᱟᱹ ᱦᱚᱲ ᱫᱚᱠᱚ ᱧᱟᱢ ᱠᱮᱫᱟ ᱵᱟᱨ ᱫᱷᱟᱣ ᱤᱧ ᱫᱚ ᱵᱟᱹᱧ ᱧᱟᱢ ᱠᱟᱫᱟ ᱪᱤᱠᱟᱹ ᱠᱟᱱ ᱛᱤᱧ ᱪᱚ ᱟᱫᱚ ᱢᱤᱫ ᱫᱷᱟᱣ ᱜᱮᱧ ᱧᱟᱢ ᱠᱮᱫᱟ
ᱱᱤᱭᱟᱹ ᱫᱷᱟᱣᱮᱢ ᱧᱟᱢᱟ ᱛᱚ ᱱᱚᱣᱟ ᱱᱚᱣᱟ ᱢᱟᱥ ᱢᱩᱪᱟᱹᱫ ᱞᱮᱠᱷᱟᱱ ᱱᱚᱣᱟ
ᱟᱫᱚ ᱦᱟᱯᱮ ᱪᱮᱫ ᱠᱟᱭᱫᱟ ᱠᱚ ᱮᱢᱚᱜ ᱠᱟᱱᱟ ᱠᱚ ᱥᱮ ᱵᱟᱠᱚ ᱮᱢᱚᱜ ᱠᱟᱱᱟ ᱱᱟᱜ ᱠᱷᱟᱱ
ᱛᱤᱱᱟᱹ ᱯᱮ ᱦᱟᱡᱟᱨ ᱜᱮᱠᱚ ᱮᱢᱚᱜ
ᱦᱮᱸ ᱦᱮᱸ ᱢᱤᱫ ᱫᱷᱟᱣ ᱜᱮ ᱯᱮᱦᱟᱡᱟᱨ ᱵᱚᱞᱚ ᱞᱮᱱᱟ ᱟᱫᱚ ᱱᱤᱭᱟᱹ ᱢᱟᱥ ᱠᱚ ᱪᱤᱠᱟᱹᱭᱫᱟ ᱱᱟᱜ ᱠᱷᱟᱱ
ᱦᱳᱭ ᱟᱢᱳᱜ ᱟᱠᱚ ᱵᱚᱞᱚ ᱠᱟᱱᱟ ᱢᱤᱫᱷᱟᱣ ᱢᱟᱱᱮ ᱟᱫᱚ ᱥᱚᱢᱵᱷᱚᱵᱚᱛᱚ
ᱵᱟᱝ ᱚᱥᱩᱵᱤᱫᱷᱟ ᱟ ᱵᱟᱝ ᱚ ᱟᱞᱮ ᱨᱮᱱ ᱢᱤᱫᱼᱫᱷᱟᱣ ᱠᱚ ᱧᱟᱢ ᱠᱮᱫᱟ ᱦᱩᱸ ᱢᱤᱫ ᱫᱷᱟᱣ ᱠᱚ ᱧᱟᱢ ᱠᱮᱫᱟ ᱟᱫᱚ ᱵᱟᱠᱚ ᱧᱟᱢ ᱮᱫᱟ ᱦᱟᱱᱟ ᱯᱳᱭᱞᱳ ᱫᱷᱟᱣ ᱯᱳᱭᱞᱳ ᱫᱷᱟᱣ ᱡᱚᱠᱷᱚᱱ ᱠᱚ ᱪᱟᱹᱞᱩ ᱠᱮᱫᱟ ᱦᱮᱸ ᱩᱱᱫᱚ ᱯᱷᱚᱨᱚᱢ ᱵᱟᱝ ᱯᱷᱤᱞᱟᱯ ᱛᱮᱜᱮ ᱠᱚ ᱧᱟᱢ ᱠᱮᱫᱟ ᱤᱧ ᱫᱤᱫᱤ ᱟᱨ ᱢᱤᱫᱴᱟᱝ ᱤᱧ ᱠᱟᱹᱠᱤ ᱠᱟᱠᱤᱢᱟ ᱦᱮᱸ
ᱦᱮᱸ
ᱟᱫᱚ ᱟᱫᱚ ᱚᱱᱮ ᱱᱤᱭᱟᱹ ᱫᱷᱟᱣ ᱯᱷᱚᱨᱚᱢ ᱯᱷᱤᱞᱟᱯ ᱦᱩᱭᱱᱟ ᱟᱫᱚ ᱩᱱᱠᱤᱱ ᱫᱚ ᱵᱟᱹᱠᱤᱱ ᱧᱟᱢ ᱞᱮᱫᱟ ᱵᱟᱝ ᱦᱮᱡ ᱟᱠᱟᱱ ᱛᱟᱠᱤᱱᱟ ᱟᱨ ᱩᱱᱫᱚ ᱟᱞᱮ ᱫᱚ ᱵᱟᱞᱮ ᱧᱟᱢ ᱠᱟᱫᱟ
ᱯᱷᱚᱨᱚᱢ ᱯᱷᱤᱞᱟᱯ ᱞᱮᱫᱟ ᱠᱤᱱ ᱩᱱᱠᱤᱱ ᱱᱤᱭᱟᱹ ᱫᱷᱟᱣ
ᱦᱮᱸ ᱦᱮᱸ ᱯᱷᱚᱨᱚᱢ ᱦᱚᱸ ᱠᱤᱱ ᱯᱷᱤᱞᱟᱯ ᱞᱮᱫᱟ
ᱛᱟᱦᱞᱮ ᱡᱟᱹᱱᱤᱡ ᱠᱷᱟᱱ ᱪᱤᱠᱟᱹ ᱠᱟᱱᱪᱚ ᱯᱚᱨᱮ ᱱᱤᱭᱟᱹ ᱱᱤᱭᱟᱹ
ᱪᱮᱫ ᱠᱚ ᱫᱮᱠᱷᱟᱣ ᱮᱫᱟ ᱡᱮᱱᱚ ᱵᱷᱮᱨᱤᱯᱷᱤᱠᱮᱥᱚᱱ ᱪᱟᱞᱟᱜ ᱠᱟᱱᱟ, ᱪᱮᱛᱟ ᱩᱱᱠᱩᱣᱟᱜ ᱫᱚ᱾
ᱚ ᱛᱟᱦᱚᱞᱮ ᱦᱚᱭᱛᱚ ᱱᱤᱭᱟᱹ ᱱᱤᱭᱟᱹ ᱪᱟᱸᱫᱳ ᱢᱩᱪᱟᱹᱫ ᱞᱮᱠᱷᱟᱱ ᱠᱤᱱ ᱧᱟᱢᱟ ᱦᱚᱭᱛᱚ ᱵᱩᱡ ᱠᱮᱫᱟᱢ
ᱟᱫᱚ ᱤᱧᱟᱜ ᱫᱚᱧ ᱪᱮᱠ ᱠᱮᱫᱟ ᱤᱧᱟᱜ ᱫᱚ ᱮᱯᱨᱩᱯ ᱠᱟᱱᱟ ᱟᱨ ᱩᱱᱠᱩᱣᱟᱜ ᱫᱚ ᱵᱟᱝ ᱮᱯᱨᱩᱯ ᱠᱟᱱᱟ ᱯᱨᱚᱥᱮᱥ ᱯᱨᱚᱥᱮᱥᱤᱝ ᱨᱮ ᱢᱮᱱᱟᱜᱼᱟ ᱟᱨᱠᱤ
ᱟᱫᱚ ᱥᱚᱢᱚᱭ ᱞᱟᱜᱟᱜᱼᱟᱥᱮ ᱚᱱᱟ ᱩᱱᱟᱹᱜ ᱦᱚᱲ ᱨᱮᱱᱟᱜ ᱵᱮᱯᱟᱨ ᱟᱹᱰᱤ ᱠᱤᱪᱷᱩ ᱵᱮᱯᱟᱨ ᱦᱮᱱᱟᱜ ᱟᱥᱮ
ᱦᱩᱸ ᱦᱩᱸ ᱚᱱᱠᱟ ᱫᱚ ᱵᱟᱠᱚ ᱧᱟᱢ ᱮᱫᱟ ᱚᱱᱟ ᱜᱮᱠᱚ ᱞᱟᱹᱭᱫᱟ ᱞᱟᱦᱟ ᱛᱮᱜᱮᱢ ᱛᱟᱦᱮᱸ ᱠᱟᱱᱟ ᱡᱟᱭᱦᱳᱠ ᱯᱚᱱᱨᱚᱥᱚ ᱴᱟᱠᱟ ᱠᱟᱛᱮᱫ ᱦᱚᱸ ᱧᱟᱢᱚᱜ ᱦᱩᱭᱩᱜ ᱠᱟᱱ ᱛᱟᱦᱮᱸᱫᱼᱟ ᱦᱮᱸ ᱱᱤᱛᱳᱜ ᱫᱚ ᱡᱟᱦᱟᱸᱭ ᱧᱟᱢᱫᱟᱭ ᱧᱟᱢᱫᱟᱭ ᱡᱟᱦᱟᱸᱭ ᱵᱟᱭ ᱧᱟᱢᱫᱟ ᱵᱟᱭ ᱧᱟᱢᱫᱟᱭ
ᱵᱟᱝ ᱟᱫᱚ ᱥᱚ ᱴᱷᱤᱠ ᱜᱮᱭᱟᱠᱚ ᱡᱟᱹᱱᱤᱡ ᱠᱷᱟᱱ
ᱴᱷᱤᱠᱟᱠᱚ ᱦᱮᱸ ᱵᱟᱝ ᱦᱩ
ᱛᱟᱦᱚᱞᱮ ᱯᱷᱚᱨᱢᱮᱢ ᱯᱷᱤᱞᱟᱯᱟᱛᱚ ᱵᱟᱝ
ᱦᱮᱸ ᱯᱷᱤᱞᱟᱯ ᱠᱟᱜ ᱟᱹᱧ ᱦᱮᱸ ᱯᱟᱲᱦᱟᱜ ᱠᱟᱹᱱᱟᱹᱧ ᱚᱱᱠᱟ ᱴᱩᱠ ᱴᱟᱠ ᱯᱟᱲᱦᱟᱣ ᱵᱟᱲᱟ ᱦᱩᱭᱩᱜ ᱠᱟᱱᱟ
ᱵᱳᱭ ᱠᱚᱫᱚ ᱛᱤᱱᱟᱹᱜ ᱦᱮᱱᱟᱜ ᱛᱟᱢᱟ ᱤᱭᱟᱹ ᱵᱳᱭ ᱠᱚ ᱚᱱᱠᱟᱱᱟᱜ ᱵᱳᱭ ᱠᱚ
ᱨᱮᱞ ᱨᱮᱱᱟᱜ ᱫᱚ ᱢᱤᱫᱴᱟᱝ ᱢᱮᱱᱟᱜ ᱛᱤᱧᱟ
ᱢᱤᱫᱴᱟᱝ ᱜᱮ
ᱦᱮᱸ ᱟᱫᱚ ᱮᱴᱟᱜ ᱠᱤᱪᱷᱩ ᱚᱱᱟ ᱤᱭᱟᱹ ᱡᱮᱢᱚᱱ ᱤᱭᱟᱹ ᱵᱷᱩᱜᱳᱞ ᱵᱳᱭ ᱢᱤᱫᱴᱟᱝ ᱦᱮᱱᱟᱜ ᱛᱤᱧᱟ ᱡᱤᱠᱮ ᱢᱮᱱᱟᱜ ᱛᱤᱧᱟ ᱟᱨ ᱤᱭᱟᱹ ᱥᱚᱝᱵᱤᱫᱷᱟᱱ ᱵᱳᱭ ᱢᱮᱱᱟᱜ ᱛᱤᱧᱟ ᱟᱨ ᱢᱮᱛᱷ
ᱢᱮᱛ ᱫᱚ ᱚᱠᱚᱭ ᱚᱠᱚᱭᱟᱜ ᱵᱳᱭ ᱠᱟᱱᱟ ᱚᱱᱟ ᱫᱚ?
ᱩᱱᱤ ᱤᱭᱟᱹ ᱥᱩᱵᱤᱨ ᱫᱟᱥ
ᱥᱩᱵᱤᱨ ᱫᱟᱥ ᱦᱮᱸ
ᱞᱟᱦᱟ ᱛᱮᱱᱟᱜ ᱪᱮᱞᱮᱧᱡᱟᱨ ᱠᱟᱱᱟ ᱱᱚᱣᱟ ᱫᱚ
ᱦᱩᱸ
ᱱᱮᱛᱟᱨ ᱟᱨᱚ ᱤᱭᱟᱹ ᱠᱟᱱᱟ ᱥᱮ ᱳᱰᱳᱝ ᱠᱟᱱᱟ ᱚᱱᱟᱴᱟᱜ ᱫᱚ ᱵᱟᱝ ᱟᱯᱰᱮᱴ ᱠᱟᱱᱟ ᱟᱯᱰᱮᱴᱟᱜ ᱫᱚ ᱚᱱᱟ ᱫᱚ ᱞᱟᱦᱟ ᱞᱟᱦᱟ
ᱵᱟᱝ ᱚᱱᱟ ᱵᱳᱭ ᱫᱚ ᱵᱷᱟᱜᱮ ᱜᱮᱭᱟ ᱢᱟᱱᱮ ᱵᱷᱟᱜᱮ ᱜᱮᱭᱟ ᱟᱨᱠᱤ
ᱦᱮᱸ ᱦᱮᱸ
ᱥᱚᱦᱚᱡᱽ ᱛᱮ ᱵᱩᱡᱽ ᱥᱚᱦᱚᱡᱽ ᱛᱮ ᱵᱩᱡᱽ ᱜᱟᱱᱚᱜᱼᱟ
ᱟᱪᱪᱷᱟ ᱢᱮᱛᱷ ᱠᱚᱫᱚ ᱤᱧ ᱫᱚ ᱵᱟᱹᱧ ᱠᱚᱨᱟᱣ ᱜᱮᱭᱟ ᱵᱟᱹᱧ ᱫᱟᱲᱮᱭᱟᱜ ᱜᱮᱭᱟ ᱩᱱᱟᱹᱜ ᱫᱚ
ᱟᱫᱚ ᱚᱱᱟ ᱵᱟᱝ ᱠᱚᱨᱟᱣ ᱞᱮᱠᱷᱟᱱ ᱫᱚ ᱪᱤᱠᱟᱹᱛᱮᱢ ᱫᱟᱲᱮᱭᱟᱜᱼᱟ ᱚᱱᱟ ᱵᱳᱭ ᱧᱮᱞ ᱧᱮᱞᱛᱮ ᱚᱸᱰᱮ ᱫᱚ ᱥᱚᱢᱟᱫᱷᱟᱱ ᱛᱚ ᱛᱟᱦᱮᱱ ᱜᱮᱭᱟ ᱥᱮ
ᱦᱮᱸ ᱛᱟᱸᱦᱮᱱᱟ ᱦᱮ ᱵᱟ. ᱧ ᱠᱚᱨᱟᱣ ᱠᱟᱫᱟ ᱢᱮᱛᱷ ᱠᱚᱫᱚ ᱡᱟᱦᱟᱸ ᱟᱫᱚ ᱚᱱᱟ ᱵᱟᱠᱚ ᱞᱟᱹᱭᱟ ᱵᱟᱢ ᱫᱟᱲᱮᱭᱟᱜᱼᱟ ᱟᱫᱚ ᱚᱱᱟ ᱫᱚᱢ ᱵᱟᱫ ᱠᱟᱜᱼᱟ ᱦᱮᱸ ᱵᱟᱝ
ᱡᱟᱦᱟᱸ ᱵᱟᱢ ᱫᱟᱲᱮᱭᱟᱜᱼᱟ ᱚᱱᱟᱜᱮ ᱵᱮᱥᱤ ᱠᱚᱨᱟᱣ ᱦᱩᱭᱩᱜᱼᱟ
ᱚᱱᱟᱜᱮ ᱠᱟᱛᱷᱟ ᱯᱳᱭᱞᱳ ᱟᱨ ᱡᱟᱦᱟᱸ ᱵᱟᱹᱧ ᱫᱟᱲᱮᱭᱟᱜᱼᱟ ᱚᱱᱟᱜᱮᱧ ᱵᱟᱫ ᱠᱟᱜ ᱫᱚ ᱚᱱᱠᱟ ᱟᱢ ᱫᱚ ᱢᱮᱛᱷ ᱠᱚᱫᱚᱢ ᱠᱚᱨᱟᱣ ᱜᱮᱭᱟ ᱦᱮᱸ ᱵᱟᱝ?
ᱤᱧ ᱫᱚ ᱢᱮᱛᱷ ᱜᱤᱧ ᱠᱚᱨᱟᱣᱟ ᱟᱢ ᱞᱮᱠᱟ ᱟᱢ ᱠᱷᱚᱱ ᱟᱢ ᱟᱢᱨᱮᱱ ᱩᱞᱴᱟᱹ ᱤᱧ ᱫᱚ
ᱟᱪᱪᱷᱟ ᱟᱢ ᱫᱚ ᱢᱮᱛᱷ ᱜᱮᱢ ᱠᱚᱨᱟᱣᱟ ᱮᱴᱟᱜ ᱠᱤᱼᱼ
ᱢᱮᱛᱷ ᱜᱮᱤᱧ ᱠᱚᱨᱟᱣᱟ ᱢᱮᱛᱷ ᱜᱮ ᱠᱚᱨᱟᱣ ᱥᱟᱱᱟᱧᱟ ᱟᱫᱚ ᱮᱴᱟᱜ ᱠᱤᱪᱷᱩ ᱫᱚᱱᱟ ᱢᱟᱱᱮ ᱯᱟᱲᱦᱟᱣ ᱫᱚ ᱵᱟᱝ ᱥᱟᱱᱟᱧᱟ ᱚᱱᱠᱟ ᱫᱚ
ᱦᱮᱸ
ᱯᱟᱲᱦᱟᱣ ᱢᱮ ᱢᱩᱠᱷᱚᱥᱛᱚᱛ ᱢᱮ ᱵᱚᱦᱩᱛ ᱨᱚᱠᱚᱢ ᱵᱚᱦᱩᱛ ᱡᱷᱟᱢᱮᱞᱟᱧ ᱵᱩᱡᱷᱣᱟ ᱢᱮᱛᱷ ᱫᱚ ᱯᱩᱨᱟᱹ ᱠᱚᱥᱟᱣ ᱞᱮᱠᱷᱟᱱ ᱵᱟᱥ ᱪᱟᱵᱟᱭᱮᱱᱟ
ᱪᱟᱵᱟᱭᱮᱱᱟ ᱦᱳᱭ ᱛᱚᱵᱮ ᱮᱱᱥᱟᱨ ᱢᱤᱞᱟᱹᱣᱱᱟ ᱛᱚ ᱦᱩᱭᱱᱟ ᱟᱨ ᱟᱞᱮᱭᱟᱜ ᱫᱚ ᱢᱮᱛᱷ ᱟᱪᱪᱷᱟ
ᱦᱮᱸ ᱤᱧ ᱫᱚ ᱵᱷᱟᱜᱮ ᱵᱟᱹᱧ ᱵᱩᱡᱷᱟᱹᱣᱟ ᱢᱮᱛᱷ ᱫᱚ ᱦᱮᱸ ᱡᱚᱛᱚ ᱦᱚᱲ ᱟᱨᱠᱤ ᱚᱠᱚᱭ ᱚᱠᱟᱴᱟᱜ ᱠᱩᱥᱤ ᱭᱟᱜᱼᱟ ᱵᱟᱝ ᱥᱟᱵᱡᱮᱠᱴ ᱚᱱᱟᱜᱮ ᱚᱱᱠᱟ ᱚᱱᱟ ᱦᱚ ᱛᱚᱵᱮ ᱟᱫᱚ ᱟᱨ ᱟᱢ ᱴᱷᱮᱱ ᱪᱮᱫ ᱠᱚ ᱵᱳᱭ ᱠᱚ ᱪᱮᱫ ᱠᱚᱢ ᱦᱟᱛᱟᱣ ᱠᱟᱫᱟ ᱵᱳᱭ ᱠᱚ?
ᱤᱧ ᱴᱷᱮᱱ ᱫᱚ ᱚᱱᱟ ᱥᱩᱵᱤᱨ ᱫᱟᱥ ᱟᱜ ᱵᱚᱭ ᱦᱚᱸ ᱦᱮᱱᱟᱜ ᱜᱮᱭᱟ
ᱚᱻ ᱱᱚᱰᱮ ᱤᱭᱟᱹ ᱢᱮᱫᱽᱱᱤᱯᱩᱨ ᱨᱮ ᱵᱟᱰᱟᱭᱟᱢ ᱚᱠᱟ ᱠᱚᱨᱮ ᱰᱤᱥᱠᱟᱣᱩᱱᱴ ᱠᱟᱹᱴᱤᱡ ᱵᱮᱥᱤ ᱠᱚ ᱮᱢᱚᱜᱼᱟ?
ᱵᱳᱭ ᱫᱚᱠᱟᱱ?
ᱦᱮᱸ
ᱰᱤᱥᱠᱟᱣᱩᱱᱴ ᱵᱮᱥᱤ ᱛᱟᱦᱞᱮ ᱦᱟᱸᱰᱮ ᱵᱚᱲᱚ ᱪᱟᱞᱟᱜ ᱦᱩᱭᱩᱜ ᱛᱟᱢᱟ
ᱚ ᱤᱧᱦᱚᱧ ᱢᱚᱱᱮᱭᱮᱫᱟ ᱟᱨ ᱵᱟᱨᱭᱟ ᱜᱟᱱ ᱵᱳᱭᱤᱧ ᱦᱟᱛᱟᱣᱟ ᱱᱮᱛᱟᱨᱟᱜ ᱟᱯᱰᱮᱴ ᱵᱳᱭ ᱠᱚ
ᱦᱩᱸ ᱵᱟᱠᱷᱟᱱ ᱫᱚ ᱚᱱᱮ ᱚᱥᱳᱠ ᱱᱚᱜᱚᱨ ᱴᱷᱮᱱ ᱚᱱᱟ ᱵᱳᱭ ᱫᱚᱠᱟᱱ ᱦᱮᱱᱟᱜ ᱫᱚ ᱪᱮᱫ ᱧᱩᱛᱩᱢ ᱚᱱᱟ ᱦᱤᱲᱤᱧ ᱠᱤᱫᱟᱹᱧ
ᱚᱥᱳᱠ ᱱᱚᱜᱚᱨ ᱴᱷᱮᱱ? ᱚᱱᱟ ᱢᱚᱞᱞᱤ ᱢᱚᱞᱞᱤᱠ ᱢᱚᱞᱞᱤᱠ ᱯᱩᱥᱛᱠᱟᱞᱚᱭ ᱚᱸᱰᱮ ᱫᱚ ᱚᱱᱠᱟ ᱫᱚ ᱵᱟᱠᱚ ᱮᱢᱟᱥᱮ ᱰᱤᱥᱠᱟᱣᱩᱱᱴ
ᱟᱫᱚ ᱚᱱᱠᱟ ᱛᱟᱦᱚᱞᱮ ᱚᱱᱠᱟ ᱫᱚ ᱢᱮᱫᱽᱱᱤᱯᱩᱨ ᱨᱮ ᱜᱚᱴᱟ ᱟᱠᱟ ᱨᱮ ᱦᱚᱸ ᱵᱟᱠᱚ ᱮᱢᱟ ᱛᱟᱦᱞᱮ ᱟᱢ ᱫᱚ ᱦᱟᱱᱮ ᱠᱳᱞᱠᱟᱛᱟ ᱪᱟᱞᱟᱣ ᱦᱩᱭᱩᱜ ᱛᱟᱢᱟ
ᱟᱪᱪᱷᱟ ᱢᱮᱫᱱᱤᱯᱩᱨ ᱫᱚ ᱡᱟᱭᱦᱳᱠ ᱚᱱᱮ ᱴᱮᱱ ᱯᱟᱨᱥᱮᱱᱴ ᱴᱩᱭᱮᱱᱴᱤ ᱯᱟᱨᱥᱮᱱᱴ ᱤᱱᱟᱹ ᱜᱮ ᱦᱮᱥᱮ
ᱦᱩᱸ ᱠᱳᱞᱠᱟᱛᱟ ᱠᱷᱚᱱᱟᱜ ᱟᱜᱩ ᱦᱩᱭᱩᱜ ᱛᱟᱢᱟ ᱛᱟᱦᱚᱞᱮ ᱡᱩᱫᱤᱢ ᱚᱱᱠᱟᱢ ᱰᱤᱥᱠᱟᱣᱩᱱᱴᱢ ᱧᱟᱢ ᱞᱟᱹᱜᱤᱫᱚᱜ ᱠᱟᱱ ᱠᱷᱟᱱ
ᱦᱩᱸ ᱦᱩᱸ ᱟᱫᱚ ᱠᱳᱞᱠᱟᱛᱟ ᱢᱤᱫᱴᱟᱝ ᱵᱟᱨᱭᱟ ᱵᱳᱭ ᱞᱟᱹᱜᱤᱫ ᱠᱤᱱ ᱪᱟᱞᱟᱜᱼᱟ ᱢᱤᱫᱴᱤᱱ ᱜᱟᱱ ᱯᱮᱭᱟ ᱯᱩᱱᱭᱟ ᱢᱚᱬᱮ ᱜᱚᱴᱟᱝ ᱜᱟᱱ ᱦᱟᱛᱟᱣ ᱢᱮ᱾ ᱛᱚᱵᱮ ᱛᱚ ᱛᱚᱵᱮᱱᱟᱜ ᱟᱢᱟᱜ ᱦᱚᱸ ᱞᱟᱵᱷ ᱦᱩᱭᱩᱜᱼᱟ ᱟᱨ ᱴᱷᱤᱠᱜᱮᱭᱟ ᱚᱸᱰᱮ ᱪᱟᱞᱟᱜ ᱟᱢ ᱥᱮ ᱵᱷᱟᱲᱟ ᱠᱚ ᱵᱮᱯᱟᱨ ᱢᱮᱱᱟᱜᱼᱟ ᱩᱱᱟᱹᱜ ᱥᱟᱺᱜᱤᱧᱮ ᱮᱢ ᱪᱟᱞᱟᱜᱼᱟ
ᱦᱮᱸ
ᱤᱧᱦᱚᱸ ᱵᱳᱭ ᱦᱟᱛᱟᱣ ᱦᱩᱭᱩᱜᱼᱟ ᱵᱟᱨᱭᱟ ᱜᱟᱱ᱾
ᱚᱱᱮ ᱯᱚᱨᱤᱠᱷᱟ ᱠᱚ ᱚᱱᱮ ᱨᱮᱞ ᱨᱮᱱᱟᱜ ᱮᱢᱫᱟᱢ ᱛᱚ
ᱦᱮᱸ
ᱩᱱ ᱦᱤᱞᱳᱜ ᱜᱮ ᱪᱟᱞᱟᱜ ᱢᱮ ᱯᱚᱨᱤᱠᱷᱟ ᱯᱚᱨᱤᱠᱷᱟ ᱛᱮᱫᱚ ᱤᱭᱟᱹ ᱯᱷᱨᱤ ᱛᱚ ᱴᱤᱠᱤᱴ ᱫᱚ ᱪᱟᱞᱟᱜ ᱢᱮ ᱜᱚᱴᱟ ᱫᱟᱰᱟ ᱵᱟᱲᱟᱭ ᱢᱮ
ᱦᱳᱭ ᱟᱫᱚ ᱩᱱ ᱥᱚᱢᱚᱭ ᱪᱮᱫᱞᱮᱠᱟ ᱚᱠᱟᱴᱟᱜ ᱥᱤᱯ ᱨᱮᱠᱚ ᱮᱢᱟ ᱥᱮ ᱵᱟᱢ ᱤᱭᱟᱹ ᱫᱟᱲᱮᱭᱟᱜᱼᱟ ᱵᱟᱢ ᱤᱭᱟᱹ ᱢᱮᱱᱮᱡᱽ ᱫᱟᱲᱮᱭᱟᱜᱼᱟ ᱦᱳᱭᱛᱳ ᱥᱮᱠᱮᱱᱰ ᱥᱤᱴ ᱨᱮ ᱮᱢᱟᱜ ᱢᱮᱭᱟ ᱦᱮᱸ ᱵᱟᱝ
ᱦᱮᱸ
ᱟᱫᱚ ᱥᱮᱛᱟᱜ ᱨᱮ ᱪᱟᱞᱟᱣᱮᱱᱟᱢ ᱛᱟᱦᱚᱞᱮ ᱟᱢ ᱫᱚ ᱥᱮᱛᱟᱜ ᱨᱮ ᱩᱰᱩᱠ ᱦᱩᱭᱩᱜ ᱛᱟᱢᱟ ᱚᱱᱟᱦᱚᱸ ᱥᱮᱠᱮᱱᱰ ᱥᱤᱯᱴ ᱨᱮ ᱢᱮᱱᱟ ᱟᱨᱦᱚᱸ ᱯᱷᱳᱨ ᱧᱚᱜ ᱩᱰᱩᱝ ᱦᱩᱭᱩᱜ ᱛᱟᱢᱟ ᱪᱟᱞᱟᱣᱱᱟᱢ ᱟᱨᱦᱚᱸ ᱨᱩᱣᱟᱹᱲ ᱨᱮᱱᱟᱜ ᱛᱟᱦᱮᱱ ᱛᱟᱢ ᱛᱟᱢᱟ ᱟᱫᱚ ᱛᱟᱦᱚᱞᱮ ᱨᱩᱣᱟᱹᱲ ᱜᱚᱫᱚᱜ ᱟᱢ ᱟᱨᱦᱚᱸ ᱯᱷᱟᱥᱴ ᱥᱤᱴ ᱨᱮ ᱡᱩᱫᱤ ᱛᱟᱦᱚᱞᱮ ᱞᱟᱦᱟ ᱫᱤᱱ ᱨᱮ ᱟᱭᱩᱵ ᱨᱮ ᱪᱟᱞᱟᱣ ᱠᱚᱜ ᱦᱩᱭᱩᱜ ᱛᱟᱢᱟ ᱢᱟᱱᱮ ᱚᱱᱠᱟᱱ ᱤᱭᱟᱹ ᱫᱚ ᱵᱟᱭ ᱮᱢᱟᱢᱟ ᱥᱮ ᱟᱫᱚ ᱵᱟᱢ ᱴᱷᱤᱠ ᱢᱚᱛᱚ ᱵᱟᱢ ᱤᱭᱟᱹ ᱫᱟᱲᱮᱭᱟᱜᱼᱟ ᱵᱟᱢ ᱦᱟᱛᱟᱣ ᱫᱟᱲᱮᱭᱟᱜᱼᱟ ᱟᱨ ᱛᱷᱟᱲ ᱥᱤᱯᱴ ᱨᱮ ᱡᱩᱫᱤ ᱮᱢᱟᱢᱟᱭ ᱚᱱᱟ ᱦᱚᱸᱢ ᱦᱮᱸ ᱥᱚᱢᱚᱭ ᱵᱟᱢ ᱧᱟᱢᱟ ᱛᱷᱟᱲ ᱥᱤᱯ ᱨᱮ ᱡᱩᱫᱤ ᱮᱢᱟᱢᱟᱭ ᱚᱱᱟ ᱦᱚᱸ ᱟᱫᱚ ᱟᱹᱭᱩᱵᱚᱜ ᱟᱢ ᱟᱫᱚ ᱟᱹᱭᱩᱵ ᱢᱟᱱᱮ ᱦᱟᱣᱲᱟᱢ ᱦᱤᱡᱩᱜᱼᱟ ᱦᱟᱣᱲᱟ ᱫᱚ ᱡᱟᱦᱟᱸ ᱞᱮᱠᱟᱛᱮᱢ ᱦᱮᱡ ᱮᱱᱟ ᱟᱫᱚ ᱛᱟᱦᱚᱞᱮ ᱚᱱᱟ ᱚᱱᱛᱮ ᱦᱚᱸ ᱵᱟᱝ ᱜᱟᱱᱚᱜᱼᱟ ᱟᱫᱚ ᱚᱱᱟ ᱫᱚ ᱟᱞᱟᱫᱟ ᱠᱟᱱ ᱛᱮ ᱪᱟᱞᱟᱣ ᱞᱮᱱᱠᱷᱟᱱ ᱡᱟᱭᱦᱳᱠ ᱚᱱᱟ ᱢᱚᱱᱮ ᱠᱟᱛᱮ ᱜᱮᱢ ᱪᱟᱞᱟᱜᱼᱟ ᱦᱟᱛᱟᱣᱟᱢ ᱦᱮᱸᱥᱮ ᱚᱱᱠᱟ ᱚᱱᱟ ᱦᱚᱛᱮᱡ ᱛᱮ ᱚᱸ ᱵᱟᱝ ᱪᱟᱞᱟᱣ ᱵᱟᱲᱟ ᱦᱩᱭ ᱟᱠᱟᱱᱟ ᱚᱱᱠᱟ ᱫᱚ ᱡᱮ ᱯᱚᱨᱤᱠᱠᱷᱟ ᱯᱚᱨᱤᱠᱠᱷᱟ ᱥᱚᱢᱚᱭ ᱦᱩᱸ ᱦᱩᱸ
ᱤᱧ ᱢᱟ ᱯᱷᱨᱚᱢᱜᱮᱵᱟᱹᱧ ᱯᱮᱨᱮᱡ ᱯᱷᱤᱞᱟᱯ ᱞᱟᱹᱜᱤᱫ ᱢᱚᱱᱮᱭ ᱟᱠᱟᱫᱟᱹᱧ ᱨᱮᱹᱞ ᱨᱮᱱᱟᱜ᱾
ᱵᱟᱢ ᱯᱷᱤᱞᱟᱯᱟ
ᱩᱸᱦᱩᱸᱜ
ᱦᱮᱸ ᱵᱟᱝ ᱮᱢ ᱥᱟᱱᱟᱭᱮᱫ ᱢᱮᱭᱟ?
ᱵᱟᱝ ᱮᱢ ᱥᱟᱱᱟᱧ ᱩᱱᱤ ᱥᱟᱺᱜᱤᱧ ᱥᱟᱺᱜᱤᱧ ᱪᱟᱞᱟᱣ ᱫᱚ ᱵᱟᱝ ᱥᱟᱱᱟᱧ ᱠᱟᱱᱟᱹᱧ ᱤᱧ ᱫᱚ
ᱯᱷᱨᱤᱛᱮᱢ ᱪᱟᱞᱟᱜᱼᱟ
ᱟᱫᱚ ᱯᱷᱨᱤᱛᱮ ᱪᱟᱞᱟᱣ ᱞᱮᱠᱷᱟᱱ ᱫᱚ ᱠᱷᱚᱨᱪᱟ ᱵᱟᱹᱱᱩᱜᱼᱟ ᱠᱤ ᱦᱟᱸᱰᱮ ᱫᱚ
ᱦᱮᱸ ᱦᱮᱸ ᱡᱚᱢ ᱧᱩ ᱟᱨ ᱦᱟᱱᱛᱮᱱᱟᱜ ᱫᱚ ᱜᱟᱹᱲᱤ ᱤᱭᱟᱹ ᱵᱷᱟᱲᱟ ᱫᱚ ᱞᱟ